ᱟ ᱪᱮᱫ ᱞᱮᱠᱟ ᱢᱮᱱᱟᱜ ᱵᱮᱱᱟ ᱱᱟᱯᱟᱭ ᱥᱮ ᱵᱟᱝ?
ᱡᱚᱦᱟᱨ ᱜᱤ ᱱᱟᱯᱟᱭ ᱜᱮᱭᱟᱞᱤᱧ᱾ ᱟᱵᱮᱱ ᱪᱮᱫᱞᱮᱠᱟ ᱦᱮᱱᱟᱜ ᱵᱮᱱᱟ?
ᱟᱹᱞᱤᱧ ᱦᱚᱸ ᱱᱟᱯᱟᱭᱜᱮ ᱵᱮᱥᱜᱤ ᱪᱟᱸᱫᱳ ᱟᱥᱤᱨ ᱵᱟᱫᱛᱮ᱾ ᱟᱨ ᱥᱟᱱᱟᱢ ᱠᱚᱜᱮ ᱢᱚᱡᱽ ᱜᱮ ᱢᱮᱱᱟᱜ ᱞᱮᱭᱟ᱾ ᱛᱚᱵᱮ ᱞᱟᱹᱭᱵᱮᱱ ᱪᱮᱫ ᱞᱮᱠᱟ ᱫᱟᱠᱟ ᱠᱚ ᱡᱚᱢ ᱵᱟᱥᱠᱮᱭᱟᱜ ᱠᱚ ᱡᱚᱢ ᱵᱟᱲᱟ ᱦᱩᱭᱱᱟ ᱫᱟᱠᱟ ᱠᱚ? ᱥᱮ ᱟᱹᱣᱨᱤ?
ᱵᱟᱝ ᱜᱚᱝᱠᱮ ᱫᱟᱠᱟ ᱫᱚᱞᱤᱧ ᱡᱚᱢ ᱠᱟᱜ ᱜᱮᱭᱟ ᱟᱨ ᱫᱟᱠᱟ ᱡᱚᱢ ᱠᱟᱛᱮᱜ ᱜᱮ ᱵᱟᱦᱮᱨᱮ ᱥᱮᱫᱞᱤᱧ ᱦᱮᱜ ᱠᱟᱱᱟ ᱟᱨᱞᱤᱧ ᱫᱩᱲᱩᱵ ᱠᱟᱱᱟ ᱞᱤᱧ ᱟᱨᱟᱢ ᱫᱟᱞᱤᱧ ᱜᱟᱸᱰᱟ ᱦᱚᱭ᱾
ᱟᱪᱷᱟ ᱫᱟᱹᱨᱤ ᱵᱩᱴᱟᱹ ᱨᱮ?
ᱦᱮᱸ ᱫᱟᱨᱮ ᱵᱩᱴᱟ. ᱨᱮ ᱦᱮᱱᱟᱜ ᱞᱤᱧ ᱚᱲᱟᱜ ᱥᱮᱱ ᱛᱷᱚᱲᱟᱜᱟᱱ ᱜᱚᱨᱚᱢ ᱵᱩᱡᱷᱟᱹᱜ ᱠᱟᱱᱟ ᱥᱮ ᱚᱱᱟᱛᱮ ᱫᱟᱨᱮ ᱵᱩᱴᱟᱹ ᱥᱮᱫ ᱨᱮ ᱦᱮᱱᱟᱜ ᱞᱤᱧᱟ᱾ ᱵᱟᱦᱨᱮ
ᱟᱪᱪᱷᱟ ᱛᱚᱵᱮ ᱫᱟᱨᱮ ᱵᱩᱴᱟᱹ ᱥᱮᱫ ᱨᱮ ᱢᱮᱱᱟᱜ ᱵᱮᱱᱠᱷᱟᱱ ᱫᱚ ᱠᱩᱞᱤ ᱥᱟᱱᱟᱭᱮᱫ ᱞᱤᱧᱟᱹ ᱡᱮ ᱱᱮᱛᱟᱨ ᱟᱹᱰᱤ ᱠᱟᱡᱟᱠ ᱩᱞ ᱠᱚ ᱵᱤᱞᱤᱜ ᱠᱟᱱᱟ᱾ ᱚ ᱠᱩᱫ ᱥᱚ ᱵᱤᱞᱤ ᱠᱚ ᱵᱤᱞᱤᱜ ᱠᱟᱱᱟ᱾ ᱛᱚᱵᱮ ᱟᱯᱮ ᱥᱮᱜ ᱫᱚ ᱵᱤᱞᱤᱜ ᱠᱟᱱᱟ ᱥᱮ ᱵᱟᱝ?
ᱜᱚᱝᱠᱮ ᱱᱚᱛᱮ ᱫᱚ ᱩᱞ ᱫᱚ
ᱚᱱᱟ ᱡᱮ ᱫᱟᱜ ᱠᱮᱫᱟᱭ ᱥᱮ ᱚᱱᱟ ᱦᱚᱭ ᱟᱸᱫᱮ ᱛᱮ ᱡᱚᱛᱚ ᱧᱩᱨ ᱪᱟᱵᱟ ᱟᱠᱟᱱᱟ, ᱵᱤᱞᱤ ᱠᱷᱚᱱ ᱯᱟᱦᱞᱮ ᱨᱮᱜᱮ᱾
ᱚ ᱛᱟᱨ ᱢᱟᱱᱮ ᱫᱚ ᱱᱮ ᱛᱟᱠ ᱫᱚ ᱢᱟᱱᱮ ᱜᱚᱴᱟ ᱫᱟᱨᱮ ᱥᱟᱯᱷᱟ ᱜᱮᱭᱟ ᱛᱟᱨᱢᱟᱱᱮ ᱫᱚ ᱛᱟᱜᱮ ᱯᱟᱞᱦ ᱜᱮ ᱠᱷᱟᱹᱞᱤ
ᱜᱚᱴᱟ ᱥᱟᱯᱷᱟ ᱜᱮᱭᱟ ᱩᱞ ᱫᱟᱨᱮ ᱨᱮᱜᱮᱧ ᱫᱩᱲᱩᱵ ᱠᱟᱱᱟ ᱩᱞ ᱵᱩᱴᱟ ᱫᱟᱨᱮ ᱨᱮᱜᱮ
ᱦᱚ ᱩᱞᱫᱟᱨᱤ ᱵᱩᱴ ᱨᱮ ᱜᱮ ᱢᱟ ᱟᱪᱷᱟ ᱚᱱᱟ ᱢᱟ ᱴᱷᱤᱠ ᱜᱮᱭᱟ ᱮᱱᱛᱮᱫ ᱟᱨ ᱱᱚᱛᱮ ᱫᱚ ᱠᱟᱡᱟᱠ ᱩᱞ ᱵᱤᱞᱤᱜ ᱠᱟᱱᱟ ᱱᱤᱭᱟᱹ ᱛᱟᱠ ᱫᱚ ᱟᱨ ᱫᱟᱨᱮ ᱨᱮᱜᱮ ᱜᱤᱫᱽᱨᱟᱹ ᱦᱟᱹᱲᱩ ᱞᱮᱠᱟ ᱠᱚ ᱫᱮᱡ ᱠᱚᱜ ᱠᱟᱱᱟ ᱟᱨ ᱥᱟᱨᱟ ᱵᱮᱲᱟ ᱠᱚ ᱡᱚᱢᱮᱫ ᱠᱟᱱᱟ ᱮᱱ ᱨᱮᱦᱚᱸ ᱵᱟᱝ ᱪᱟᱵᱟᱜ ᱢᱟᱱᱮ ᱜᱚᱴᱟ ᱫᱟᱨᱮ ᱜᱚᱴᱟ ᱟᱹᱛᱩ ᱨᱮᱜᱮ ᱜᱚᱴᱟ ᱫᱟᱨᱮᱜ ᱜᱮ ᱯᱮᱨᱮᱡ ᱠᱟᱱᱟ ᱩᱞ ᱛᱮᱜᱮ ᱟᱨ ᱱᱤᱛᱚᱜ ᱫᱚ ᱫᱟᱜ ᱵᱟᱲᱟ ᱠᱮᱫ ᱛᱮ ᱱᱤᱛᱚᱜ ᱫᱚ ᱵᱤᱞᱤ ᱮᱦᱚᱵ ᱮᱱᱟ ᱵᱤᱞᱤᱜ ᱮᱛᱚᱦᱚᱵ ᱮᱱᱟᱛᱚ ᱟᱫᱚ ᱱᱤᱛᱚᱜ ᱫᱚ ᱦᱟᱱᱟ ᱱᱚᱣᱟ ᱫᱟᱨᱮ ᱨᱮ ᱡᱚᱛᱚ ᱫᱟᱨᱮ ᱨᱮ ᱵᱤᱞᱤᱜ ᱠᱟᱱᱟ ᱟᱨ ᱡᱚᱢ ᱦᱚᱲ ᱦᱚᱸ ᱛᱤᱱᱟᱹᱜ ᱚᱲᱟᱜ ᱨᱮᱱ ᱠᱚ ᱡᱚᱢᱟ ᱟᱠᱷᱨᱤᱧ ᱛᱮᱦᱚᱸ ᱠᱚ ᱞᱟᱸᱜᱟᱜ ᱠᱟᱱᱟ ᱟᱨ ᱡᱚᱢ ᱛᱮᱜᱮ ᱚᱱᱟ ᱫᱚᱠᱚ ᱱᱤᱛᱚᱜ ᱫᱚᱠᱚ ᱟᱲᱟᱜ ᱜᱤᱰᱤ ᱟᱠᱟᱫ ᱠᱚᱣᱟ ᱡᱚᱢ ᱫᱟᱠᱚ ᱚᱲᱟᱜ ᱨᱮᱱᱟᱜ ᱦᱚᱸ ᱢᱮᱱᱟᱜᱼᱟ ᱫᱟᱨᱮ ᱚᱱᱟ ᱯᱩᱨᱟᱹ ᱢᱤᱫᱴᱟᱝ ᱫᱟᱨᱮ ᱨᱮᱭᱟᱜ ᱯᱩᱨᱟᱹ ᱦᱮᱲᱮᱢ ᱢᱮᱱᱟᱜᱼᱟ ᱟ ᱥᱟᱨᱟ ᱜᱷᱟᱹᱲᱤᱡ ᱜᱮ ᱜᱤᱫᱟᱹᱨ ᱠᱚ ᱦᱮᱡ ᱠᱚᱜᱼᱟ ᱟᱨ ᱠᱚ ᱡᱚᱢᱟ
ᱦᱮᱸ
ᱟᱫᱚ ᱟᱹᱰᱤ ᱥᱤᱵᱤᱞ ᱢᱮᱱᱟᱜᱼᱟ ᱟᱨ ᱞᱟᱹᱴᱩ ᱞᱟᱹᱴᱩ ᱵᱟᱡᱟᱨ ᱩᱞ ᱞᱮᱠᱟ ᱚᱱᱟ ᱫᱚ ᱦᱮᱲᱮᱢ ᱦᱮᱲᱮᱢ ᱟᱹᱭᱠᱟᱹᱜᱼᱟ ᱟᱫᱚ ᱚᱱᱟ ᱤᱭᱟᱹᱛᱮ ᱟᱹᱰᱤ ᱥᱤᱵᱤᱞ ᱢᱮᱱᱟᱜᱼᱟ ᱟᱹᱰᱤ ᱵᱮᱥ ᱢᱮᱱᱟᱜᱼᱟ ᱚ ᱛᱚᱵᱮ ᱛᱦᱮᱧ ᱫᱚ ᱜᱮᱥ ᱜᱮ ᱟᱹᱭᱠᱟᱹᱜ ᱠᱟᱱᱟ ᱛᱚᱵᱮ ᱢᱳᱥᱚᱢ ᱪᱮᱫᱮ ᱞᱮᱠᱟ ᱢᱮᱱᱟᱜᱼᱟ ᱪᱮᱫ ᱞᱮᱠᱟ ᱵᱩᱡᱷᱟᱹᱜ ᱠᱟᱱᱟ ᱟᱭᱵ ᱵᱤᱞᱟ ᱥᱮ ᱫᱟᱜᱽᱪ ᱥᱮ ᱵᱟ
ᱮᱱᱟᱝ ᱜᱚᱢᱠᱮ ᱟᱞᱮ ᱥᱮᱱ ᱫᱚ ᱛᱷᱚᱲᱟ ᱜᱟᱱ ᱴᱤᱯᱟᱹᱜ ᱵᱟᱲᱟ ᱞᱮᱫᱟᱭ᱾ ᱛᱚ ᱦᱟᱞᱠᱟ ᱯᱷᱩᱞᱠᱟ ᱴᱤᱯᱟᱹᱜ ᱞᱮᱫᱟᱭ ᱛᱚᱥᱠᱟ ᱫᱚ ᱪᱟᱵᱟᱭᱮᱱᱟ ᱦᱤᱛᱚᱜ ᱫᱚ ᱥᱮ ᱜᱮᱥ ᱜᱮ ᱵᱩᱡᱷᱟᱹᱜ ᱠᱟᱱᱟ
ᱦᱮᱸ ᱱᱚᱛᱮ ᱦᱚᱸ ᱥᱤᱛᱩᱝ ᱠᱟᱜ ᱛᱮ ᱚᱱᱟᱛᱮ ᱚᱱᱠᱟ ᱟᱹᱭᱠᱟᱹᱜ ᱠᱟᱱᱟ ᱪᱮᱫᱟᱜ ᱡᱮ ᱢᱟᱱᱮ ᱥᱮᱛᱟᱜ ᱵᱮᱞᱟ ᱛᱷᱚᱲᱟ ᱜᱟᱱ ᱱᱟᱥᱮ ᱱᱟᱥᱮ ᱴᱟᱯᱟᱜ ᱴᱤᱯᱩᱜ ᱫᱟᱜ ᱵᱟᱲᱟ ᱠᱮᱫᱟ ᱟᱨ ᱥᱤᱛᱩᱝ ᱠᱮᱫᱟᱭ ᱢᱟᱱᱮ ᱚᱱᱟ ᱫᱚ ᱜᱮᱥ ᱨᱮᱱᱟᱜ ᱫᱚ ᱵᱷᱟᱵ ᱨᱟᱠᱟᱵᱚᱜ ᱠᱟᱱᱟ ᱟᱫᱚ ᱵᱷᱟᱰᱽ ᱨᱟᱠᱟᱵᱱᱟ ᱛᱚ ᱵᱷᱟᱵᱽ ᱨᱟᱠᱟᱵ ᱮᱱ ᱠᱷᱟᱱᱡ ᱫᱚ ᱱ ᱫᱚ ᱜᱮᱥ ᱵᱩᱡᱷᱟᱹᱜ ᱠᱟᱱᱟ ᱟᱨ ᱦᱚᱭ ᱦᱚᱸ ᱵᱟᱭ ᱦᱚᱭᱮᱫᱟ ᱚᱱᱠᱟ ᱡᱮ ᱟᱢ ᱵᱚᱞᱮ ᱢᱚᱡᱮᱢ ᱟᱹᱭᱠᱟᱹᱣᱟ ᱚᱲᱟᱜ ᱨᱮ ᱫᱩᱲᱩᱵ ᱠᱟᱛᱮ ᱦᱚᱸ ᱡᱟᱦᱟᱸ ᱢᱤᱫ ᱜᱩᱞ ᱜᱩᱞ ᱨᱮᱢ ᱛᱟᱦᱮᱸ ᱞᱮᱱ ᱠᱷᱟᱱᱡ ᱫᱚ ᱦᱜ ᱢᱤᱫ ᱜᱟᱹᱲᱤ ᱛᱮᱜᱮᱟᱸᱜ ᱪᱟᱹᱠᱟᱹᱨ ᱦᱮᱡ ᱟᱢᱟ ᱦᱜ ᱮᱠᱫᱚᱢ ᱚᱱᱟ ᱤᱭᱟᱹᱛᱮ ᱫᱟᱨᱮ ᱵᱩᱴᱟᱹ ᱥᱮᱫ ᱥᱮ ᱯᱷᱟᱠᱟ ᱥᱮᱫ ᱜᱮ ᱪᱟᱞᱟᱜ ᱜᱮ ᱚᱱᱠᱟ ᱠᱟᱱᱟ ᱵᱚᱞᱮ ᱦᱮᱸ
ᱛᱚ ᱜᱚᱢᱠᱮ ᱟᱵᱮᱱ ᱵᱮᱱ ᱢᱮᱱᱠᱮᱫᱟ ᱚᱱᱛᱮ ᱩᱞ ᱫᱟᱨᱮ ᱦᱮᱱᱟᱜᱼᱟ ᱛᱚ ᱚᱱᱟ ᱫᱚ ᱟᱯᱮ ᱛᱮᱯᱮ ᱨᱚᱦᱚᱭ ᱠᱟᱫᱟ ᱥᱮ ᱥᱮ ᱱᱚᱣᱟ ᱥᱚᱨᱠᱟᱨ ᱛᱷᱩᱨᱩ ᱱᱟᱨᱥᱟᱨᱤ ᱞᱮᱠᱟ ᱮᱢ ᱟᱠᱟᱫ ᱯᱮᱭᱟ
ᱚ ᱦᱮᱸ ᱟᱹᱰᱤ ᱱᱟᱯᱟᱭ ᱠᱟᱛᱷᱟ ᱱᱚᱣᱟ ᱦᱚᱸ
ᱦᱮᱸ
ᱟᱨ ᱞᱟᱦᱟ ᱠᱷ ᱜᱮ ᱱᱚᱛᱮ ᱫᱚ ᱥᱚᱨᱠᱟᱨ ᱠᱷ ᱫᱚ ᱛᱟᱦᱮᱸ ᱠᱟᱱ ᱜᱮᱭᱟ ᱟᱨ ᱱᱤᱡᱮᱨ ᱟᱯᱱᱟᱨ ᱚᱲᱟᱜ ᱨᱮ ᱥᱮ ᱟᱯᱱᱟᱨ ᱮᱱᱛᱮ᱾ ᱵᱟᱲᱤ ᱨᱮ ᱡᱚᱛᱚ ᱦᱚᱲ ᱟᱯᱱᱟ ᱟᱯᱱᱟ ᱫᱟᱨᱮ ᱠᱚ ᱨᱚᱦᱚᱭ ᱠᱟᱜᱼᱟ, ᱟᱨ ᱤᱧ ᱟᱞᱮ ᱨᱚᱦᱚᱭᱟᱜ ᱦᱚᱸ ᱤᱧᱟᱹᱜ ᱤᱧ ᱛᱮ ᱛᱤ ᱛᱮ ᱨᱚᱦᱚᱟᱜ ᱦᱚᱸ ᱱᱤᱛᱚᱜ ᱴᱷᱤᱠᱮ ᱴᱷᱟᱠ ᱜᱮ ᱡᱚ ᱟᱠᱟᱱᱟ, ᱢᱮᱱ ᱫᱟᱨᱮ ᱫᱚ ᱠᱟᱹᱴᱤᱡ ᱜᱮᱭᱟ ᱢᱮᱱᱠᱷᱟᱱ ᱦᱟᱯᱲᱟᱢ ᱠᱚ ᱡᱟᱦᱟᱸᱭ ᱨᱚᱦᱚᱭ ᱦᱚᱴᱚ ᱟᱠᱟᱫ ᱛᱟᱦᱮᱱᱟ ᱚᱱᱟ ᱫᱟᱨᱮ ᱫᱚ ᱞᱟᱹᱴᱩ ᱞᱟᱹᱴᱩ ᱢᱮᱱᱟᱜᱼᱟ ᱫᱟᱫᱟ ᱦᱟᱲᱟᱢ ᱫᱟᱫᱟ ᱵᱲᱦᱤ ᱛᱟᱠᱚ ᱠᱚ ᱡᱟᱦᱟᱸ ᱠᱚ ᱨᱚᱦᱚᱭ ᱦᱚᱴᱚ ᱟᱠᱟᱫ ᱛᱟᱦᱮᱸᱱ ᱚᱱᱟ ᱩᱞ ᱜᱮ ᱱᱤᱛᱚᱜ ᱫᱚ ᱡᱚᱢ ᱦᱩᱭᱩᱜ ᱠᱟᱱᱟ ᱟᱨ ᱠᱟᱹᱴᱤᱡ ᱠᱟᱹᱴᱤᱡ ᱩᱞᱟᱜ ᱫᱚᱥ ᱵᱟᱨᱚ ᱵᱚᱪᱷᱚᱨ ᱦ ᱦᱩᱭ ᱟᱠᱟᱱᱟ ᱢᱤᱫᱴᱮᱱ ᱫᱟᱨᱮ ᱱᱟᱦᱟᱜ ᱚᱱᱟ ᱦᱟᱸᱜ ᱤᱧ ᱨᱚᱦᱚᱭ ᱞᱮᱫᱼᱟ ᱛᱚ ᱛᱚ ᱴᱷᱤᱠ ᱜᱮ ᱫᱟᱨᱮ ᱠᱟᱱᱟ ᱟᱨ ᱡᱚᱜ ᱠᱟᱱ ᱜᱮᱭᱟ ᱚᱱᱟ ᱦᱚᱸ ᱦᱮᱲᱮᱢ ᱜᱮᱭᱟ ᱢᱮᱱᱠᱷᱟᱱ ᱡᱟᱦᱟᱸ ᱫᱟᱫᱟ ᱦᱟᱲᱟᱢ ᱫᱟᱫᱟ ᱵᱩᱲᱦᱤ ᱛᱮᱠᱚ ᱨᱚᱦᱚᱭ ᱦᱚᱴᱚ ᱞᱮᱫᱭᱟ ᱚᱱᱟᱴᱟᱜ ᱩᱞ ᱫᱚ ᱟᱹᱰᱤ ᱞᱟᱹᱴᱩ ᱞᱟᱹᱴᱩ ᱢᱮᱱᱟᱜᱼᱟ ᱫᱟᱨᱮ ᱦᱚᱸ ᱢᱟᱱᱮ ᱩᱞ ᱵᱟᱜᱟᱱ ᱨᱮᱱᱟᱜ ᱥᱚᱵᱪᱮ ᱞᱟᱹᱴᱩ ᱫᱟᱨᱮ ᱚᱱᱟᱢ ᱢᱮᱱ ᱫᱟᱲᱮᱭᱟᱜᱼᱟ᱾
ᱦᱮᱸ᱾
ᱦᱩᱸ ᱟᱛᱩ ᱨᱮᱱ ᱦᱚᱲ ᱠᱩ ᱦᱮ-ᱦᱮᱡ ᱨᱮᱱ ᱦᱮᱡ ᱪᱟᱵᱟ ᱞᱮᱱ ᱨᱮᱦᱚᱸ ᱵᱟᱠᱚ ᱡᱚᱢ ᱪᱟᱵᱟ ᱫᱟᱲᱮᱭᱟᱜᱼᱟ ᱩᱱᱟᱹᱜ ᱞᱟᱹᱴᱩ ᱞᱟᱹᱴᱩ ᱫᱟᱨᱮ ᱢᱮᱱᱟᱜᱼᱟ᱾
ᱟᱞᱮ ᱥᱮᱱ ᱫᱚ ᱜᱚᱝᱠᱮ ᱱᱚᱛᱮ ᱢᱟᱨᱮ ᱫᱟᱨᱮ ᱢᱟᱛᱚ ᱪᱟᱵᱟᱭᱮᱱᱟ ᱱᱟᱣᱟ ᱫᱟᱨᱮ ᱜᱮ ᱛᱚ ᱦᱮᱱᱟᱜᱼᱟ ᱛᱚ ᱛᱮᱞᱟᱜᱠᱟᱱ ᱠᱤᱱᱛᱩ ᱠᱟᱹᱴᱤᱡ ᱱᱚᱜ ᱜᱮᱭᱟ ᱛᱚ ᱚᱱᱟ ᱨᱮᱛᱚ ᱡᱚᱛᱚ ᱱᱟᱣᱟ ᱞᱮᱠᱟ ᱜᱤ ᱠᱟᱹᱴᱤᱡ ᱫᱟᱨᱮ ᱠᱷᱟᱱᱪ ᱠᱚᱢ ᱜᱮ ᱡᱚᱜᱼᱟ᱾ ᱟ ᱚᱱᱠᱟ ᱟᱸᱡᱤᱛᱚ ᱵᱟᱝ ᱦᱮᱡ ᱤᱫᱤᱜ ᱠᱟᱱᱟ ᱛᱚ ᱚᱱᱠᱟ ᱪᱤᱠᱟᱹᱜ ᱠᱟᱱᱟ? ᱞᱟᱦᱟ ᱨᱮᱜᱮ ᱧᱩᱨ ᱠᱟᱜ ᱠᱟᱱᱟᱭ᱾ ᱛᱚ ᱚᱱᱠᱟ ᱛᱮ ᱵᱟᱝ ᱵᱤᱞᱤ ᱥᱟᱨᱮ ᱫᱚᱜ ᱠᱟᱱᱟ ᱞᱟᱦᱟ ᱨᱮ ᱠᱚ ᱪᱟᱵᱟᱜ ᱠᱟᱱᱟ ᱚᱱᱟ ᱵᱮᱨᱮᱞ ᱨᱮᱜᱮ ᱠᱷᱟᱱ᱾
ᱦᱮᱸ, ᱦᱮᱸ ᱜᱚᱝᱠᱮ, ᱜᱚᱝᱠᱮ ᱱᱟᱥᱮᱱᱟᱜ ᱱᱟᱥᱮᱱᱟᱜ ᱫᱩ ᱥᱮᱠᱮᱱᱰ ᱞᱟᱹᱜᱤᱫ ᱞᱟᱭᱤᱱ ᱨᱮ ᱦᱮᱸ ᱜᱚᱝᱠᱮ ᱦᱳᱞᱰ ᱨᱮᱧ ᱫᱚᱦᱚ ᱠᱮᱜ ᱢᱮᱭᱟ ᱚᱱᱟ ᱞᱟᱹᱜᱤᱫ ᱟᱭᱢᱟ ᱟᱭᱢᱟ ᱥᱟᱨᱦᱟᱣ᱾
ᱦᱮᱸ ᱦᱮᱸ᱾
ᱦᱩᱸ᱾
ᱜᱚᱢᱠᱮ ᱫᱚ ᱚᱱᱛᱮ ᱫᱚ ᱡᱮᱥᱮ ᱟ ᱟᱯᱮ ᱥᱮᱱ ᱫᱚ ᱫᱚᱢᱮ ᱦᱮᱱᱟᱜᱼᱟ ᱩᱞ ᱛᱚ ᱚᱱᱟ ᱫᱚ ᱚᱲᱟᱜ ᱨᱮᱜᱮ ᱯᱮ ᱡᱚᱢ ᱫᱟ ᱥᱮ ᱵᱟᱡᱟᱨ ᱥᱮᱫ ᱦᱚᱸᱯᱮ ᱤᱫᱤᱭᱫᱟ ᱟᱠᱷᱨᱤᱧ ᱠᱚ ᱞᱟᱹᱜᱤᱫ?
ᱟ ᱩᱞ ᱵᱤᱞᱤ᱾
ᱦᱮᱸ ᱩᱞ ᱵᱤᱞᱤ᱾
ᱦᱮᱸ ᱩᱞ ᱵᱤᱞᱤ ᱨᱮᱱᱟᱜ ᱡᱩᱫᱤᱧ ᱠᱟᱛᱷᱟᱭ ᱠᱷᱟᱡ ᱩᱞ ᱵᱤᱞᱤ ᱫᱚ ᱜᱚᱴᱟ ᱜᱮ ᱱᱚᱛᱮ ᱫᱚ ᱟᱠᱷᱨᱤᱧ ᱦᱚ ᱠᱩ ᱤᱫᱤ ᱛᱟᱦᱮᱱᱟ, ᱟᱨ ᱚᱱᱛᱮᱱ ᱡᱚᱢ ᱦᱚᱸᱠᱚ ᱡᱚᱢ ᱛᱟᱦᱮᱱ ᱜᱮᱭᱟ ᱢᱮᱱᱠᱷᱟᱱ ᱟᱠᱷᱨᱤᱧ ᱛᱮᱫᱚ ᱡᱚᱢ ᱢᱚᱛᱚ ᱛᱮᱫᱚ ᱵᱟᱝ ᱪᱟᱵᱟᱜ ᱛᱟᱦᱮᱱᱟ ᱟᱫᱚ ᱯᱟᱹᱭᱠᱟᱹᱨᱤ ᱠᱩᱠᱩ ᱦᱤᱡᱩᱜ ᱛᱟᱦᱮᱱᱟ ᱩᱱᱠᱩ ᱜᱮᱠᱚ ᱤᱫᱤ ᱛᱟᱦᱮᱱᱚᱜ᱾ ᱟᱨ ᱡᱚᱛᱚ ᱦᱚᱲ ᱠᱩ ᱩᱞ ᱢᱮᱱᱟᱜ ᱛᱟᱠᱚ ᱛᱮ ᱚᱱᱟ ᱤᱭᱟᱹ ᱛᱮ ᱢᱟᱨᱠᱮᱴ ᱨᱮᱦᱚᱸ ᱩᱞ ᱨᱮᱭᱟᱜ ᱫᱟᱢ ᱥᱟᱥᱛᱟ ᱜᱮᱭᱟ, ᱟᱨ ᱵᱟᱨᱦᱮᱸ ᱦᱚᱸ ᱵᱟᱝ ᱪᱟᱞᱟᱜ ᱠᱟᱱᱟ ᱱᱮᱛᱟᱨ ᱫᱚ ᱱᱟᱦᱟᱜ ᱧᱩᱨᱩ ᱜᱤᱰᱤᱜ ᱠᱟᱱᱟ ᱚᱱᱟ ᱠᱚᱫᱚ᱾ ᱟᱸ ᱥᱩᱠᱨᱤ ᱠᱩᱠᱩ ᱡᱚᱢᱟᱜ ᱠᱟᱱᱟ ᱢᱮᱨᱚᱢ ᱠᱩᱠᱩ ᱡᱚᱢᱟᱜ ᱠᱟᱱᱟ ᱚᱸᱰᱮ᱾ ᱴᱮᱜ ᱜᱮ ᱦᱩᱸ᱾
ᱦᱩᱸ᱾
ᱦᱟᱸᱥᱛᱟ ᱜᱮᱛᱮ, ᱟᱨ ᱞᱤᱪᱤ ᱵᱤᱞᱤ ᱠᱩ ᱡᱟᱦᱟᱸᱭ ᱠᱚᱣᱟᱜ ᱫᱚ ᱢᱮᱱᱟᱜᱼᱟ ᱢᱮᱱᱠᱷᱟᱱ ᱞᱤᱪᱤ ᱵᱤᱞᱤ ᱫᱚ ᱩᱱᱟᱹᱜ ᱫᱚ ᱵᱟᱹᱱᱩᱜᱼᱟ, ᱢᱮᱱᱠᱷᱟ ᱠᱟᱡᱩ ᱵᱤᱞᱤ ᱠᱟᱡᱟᱠ ᱢᱮᱱᱟᱜᱼᱟ ᱱᱤᱭᱟᱹ ᱛᱟᱠ᱾ ᱠᱟᱹᱡᱩ ᱵᱟᱫᱟᱢ ᱡᱟᱦᱟᱸ ᱮᱱᱛᱮᱜ ᱠᱟᱹᱡᱩ ᱵᱚᱱ ᱢᱮᱛᱟᱜ ᱠᱟᱱ᱾ ᱥᱮ ᱥᱚ ᱵᱤᱞᱤ ᱠᱚ ᱢᱮᱛᱟᱜ ᱠᱟᱱᱟ ᱪᱤᱜ ᱞᱮᱠᱟ ᱪᱤᱜ ᱯᱮ ᱢᱮᱛᱟᱜ ᱛᱟᱦᱮᱱᱟ ᱟᱯᱮ ᱫᱚ ᱚᱱᱛᱮ ᱚᱱᱛᱮ ᱨᱮ ᱟᱯᱮ ᱥᱮᱜ ᱠᱟᱹᱡᱩ?
ᱠᱟᱡᱩ, ᱥᱚᱥᱚ᱾
ᱦᱳᱭ ᱦᱳᱭ ᱠᱟᱹᱡᱩ, ᱥᱟᱥᱚ ᱚᱱᱟ ᱟᱹᱰᱤ ᱥᱤᱵᱤᱞ ᱟᱨ ᱱᱚᱣᱟ ᱥᱟᱨᱠᱟᱨ ᱥᱮᱡ ᱠᱷᱚᱡ ᱠᱚ ᱨᱚᱦᱚᱭ ᱠᱟᱣᱟᱜ ᱫᱚ ᱟᱹᱰᱤ ᱡᱟᱹᱥᱛᱤ ᱢᱟᱱᱮ ᱱᱤᱭᱟᱹ ᱛᱟᱠ ᱵᱚᱞᱮ ᱮᱠᱫᱚᱢ ᱡᱚᱣ ᱠᱟᱱᱟ ᱟᱨ ᱠᱟᱡᱟᱠ ᱫᱟᱨᱮ ᱢᱮᱱᱟᱜᱼᱟ᱾ ᱪᱟᱨ ᱦᱟᱡᱟᱨ ᱫᱟᱨᱮ ᱜᱟᱱ ᱢᱮᱱᱟᱜᱼᱟ ᱢᱚᱴᱟᱢᱩᱴᱤ ᱮᱜᱟᱨᱟᱢ ᱞᱮᱠᱷᱟᱭ ᱠᱷᱟᱡ᱾ ᱢᱤᱫᱴᱮᱱ ᱵᱤᱨ ᱞᱮᱠᱟ ᱢᱮᱱᱟᱜᱼᱟ, ᱦᱮᱸ᱾ ᱦᱮᱸ ᱟᱫᱚ ᱟᱹᱰᱤ ᱟᱦᱟᱴ ᱡᱚᱣ ᱠᱟᱱᱟ ᱟᱫᱚ ᱡᱩᱫᱤ ᱚᱱᱟ ᱵᱤᱨ ᱥᱟᱢᱱᱮ ᱥᱮᱫ ᱞᱮᱠᱟᱛᱮᱢ ᱯᱟᱨᱚᱢᱚᱜᱼᱟ ᱢᱚᱡᱽ ᱜᱮ ᱥᱚ ᱢᱮᱭᱟ ᱮᱠᱫᱚᱢ ᱥᱮᱱᱰ ᱜᱮ ᱥᱳᱣᱟ᱾
ᱦᱮᱸ᱾
ᱟᱨᱚ ᱜᱚᱝᱠᱮ ᱟᱨᱚ ᱜᱚᱝᱠᱮ ᱮᱴᱟᱜ ᱮᱴᱟᱜ ᱡᱚ ᱠᱚ ᱪᱤᱜ ᱠᱚ ᱟᱨᱚ ᱦᱮᱱᱟᱜ ᱛᱟᱯᱮᱭᱟ?
ᱟᱸ?
ᱩᱞ ᱩᱞ ᱩᱞ ᱡᱚ ᱠᱷᱚᱱ ᱟᱨ ᱮᱴᱟᱜ ᱡᱚ ᱠᱚ ᱪᱤᱜ ᱠᱚ ᱟᱨᱚ ᱦᱮᱱᱟᱜ ᱛᱟᱯᱮᱭᱟ?
ᱟᱨ ᱡᱩᱫᱤ ᱮᱴᱟᱜ ᱡᱚ ᱵᱚᱱ ᱢᱮᱱ ᱠᱷᱟᱡ ᱫᱚ ᱢᱟᱛᱠᱚᱢ ᱫᱟᱨᱮ ᱢᱮᱱᱟᱜᱼᱟ ᱠᱟᱡᱟᱠ ᱢᱟᱛᱠᱚᱢ ᱵᱤᱞᱤ ᱦᱚᱸ ᱯᱩᱨᱟᱹ ᱦᱩᱭᱩᱜ᱾ ᱛᱟᱸᱦᱮᱱᱟ ᱾ ᱢᱟᱛᱠᱚᱢ ᱡᱚ ᱡᱚᱠᱷᱚᱱ ᱥᱤᱡᱤᱱ ᱨᱮᱫᱚ ᱱᱤᱛᱚᱜ ᱫᱚ ᱠᱩᱭᱰᱤ ᱵᱟᱠᱲᱮ ᱡᱟᱦᱟᱸ ᱠᱚ ᱢᱮᱛᱟᱜ ᱠᱟᱱᱟ ᱠᱩᱸᱭᱰᱤ ᱵᱟᱠ ᱠᱩᱲᱤ ᱡᱟᱦᱟᱸ ᱠᱚᱨᱮ ᱠᱚ ᱢᱮᱛᱟᱜ ᱛᱟᱸᱦᱮᱱᱟ ᱱᱤᱛᱚᱜ ᱫᱚ ᱚᱱᱟ ᱵᱤᱞᱤ ᱚᱱᱟ ᱚᱱᱟ ᱥᱟᱶᱛᱮ ᱡᱟᱦᱟᱸᱱ ᱠᱚ ᱜᱮᱥᱮ ᱢᱮᱨᱚᱢ ᱞᱟᱡ, ᱥᱟᱶᱛᱮ ᱚᱱᱟ ᱠᱩᱸᱭᱰᱤ ᱩᱛᱩ ᱤᱥᱤᱱ ᱞᱮᱠᱷᱟᱡ ᱫᱚ ᱵᱟᱵᱟ ᱨᱮ ᱢᱟᱱᱮ ᱟᱹᱰᱤ ᱥᱤᱵᱤᱞ ᱟᱹᱠᱟᱹᱜ ᱛᱟᱸᱦᱮᱱᱟ ᱵᱟᱨ ᱯᱮ ᱫᱚᱢ ᱟᱲ ᱛᱤ ᱦᱟᱛᱟᱣ ᱥᱟᱱᱟ ᱛᱟᱦᱮᱱᱟ ᱫᱟᱠᱟ ᱩᱛᱩ ᱾
ᱦᱩᱸ
ᱱᱚᱛᱮ ᱫᱚ ᱜᱚᱝᱠᱮ ᱟᱞᱮ ᱥᱮᱱ ᱫᱚ ᱤᱭᱟ ᱢᱮᱱᱟᱜᱼᱟ ᱾ ᱟᱞᱮ ᱥᱮᱱ ᱫᱚ ᱱᱚᱛᱮ ᱞᱤᱧ ᱢᱮᱱᱫᱟ ᱟᱞᱮ ᱥᱮᱱ ᱫᱚ ᱤᱭᱟᱹ ᱢᱮᱱᱟᱜᱼᱟ ᱠᱩᱫ ᱫᱟᱨᱮ ᱠᱩᱫ ᱫᱟᱨᱮ ᱮᱠᱫᱚᱢ ᱾ ᱫᱤᱱᱟᱹᱢ ᱜᱮᱠᱚ ᱪᱟᱞᱟᱣ ᱠᱚᱣᱟ ᱜᱤᱫᱽᱨᱟᱹ ᱮᱠᱚᱢ ᱫᱟᱨᱮ ᱨᱮᱠᱚ ᱫᱮᱡ ᱠᱚᱣᱟ ᱟᱨ ᱰᱷᱤᱞᱣᱟᱹᱝᱚᱜ ᱟᱠᱚ ᱟᱨ ᱠᱚᱭ ᱛᱤᱭᱳᱜᱟ ᱠᱚ ᱟᱨ ᱚᱱᱰᱮ ᱜᱮ ᱠᱚ ᱡᱚᱢᱟ ᱠᱚ᱾
ᱦᱮᱸ ᱠᱩᱫ ᱵᱤᱞᱤ ᱦᱚᱸ ᱢᱮᱱᱟᱜ ᱜᱮᱭᱟ ᱱᱚᱛᱮ ᱦᱚᱸ, ᱞᱮᱠᱤᱱ ᱠᱩᱫ ᱵᱤᱞᱤ ᱨᱮᱭᱟᱜ ᱫᱟᱨᱮ ᱫᱚ ᱢᱟᱱᱮ ᱥᱚᱝᱠᱷᱟ ᱨᱮᱼᱼ ᱜᱤᱱᱟᱹ ᱪᱩᱱᱟᱹ ᱜᱮ ᱢᱮᱱᱟᱜᱼᱟ ᱡᱟᱦᱟᱸᱭ ᱠᱚᱣᱟᱜ ᱢᱮᱱᱟᱜᱼᱟ ᱵᱚᱞᱮ ᱜᱚᱴᱟ ᱫᱚ ᱵᱟᱹᱱᱩᱜᱼᱟ ᱾ ᱟᱫᱚ ᱠᱟᱹᱴᱤᱡ ᱚᱠᱛᱮ ᱨᱮ ᱚᱱᱟ ᱠᱩᱫ ᱵᱤᱞᱤ ᱫᱟᱨᱮ ᱪᱚᱴ ᱠᱷᱚᱡ ᱜᱮ ᱟᱜᱟᱨᱤᱧ ᱫᱤᱥᱟᱹᱭ ᱵᱚᱞᱮ ᱠᱟᱹᱴᱤᱡ ᱚᱠᱛᱚ ᱨᱮ ᱡᱚᱠᱷᱚᱱ ᱠᱟᱹᱴᱤᱡ ᱧᱚᱜ ᱤᱧ ᱛᱟᱦᱮᱸ ᱠᱟᱱᱟ ᱛᱚ ᱠᱩᱫ ᱵᱤᱞᱤ ᱫᱟᱨᱮ ᱨᱤᱧ ᱫᱮᱡ ᱞᱮᱱᱟ ᱚᱱᱟ ᱰᱟᱹᱨ ᱥᱟᱢᱟᱝ ᱨᱮ ᱰᱟᱹᱨ ᱨᱮ ᱫᱮᱡ ᱠᱟᱛᱮᱫ ᱜᱤᱧ ᱡᱚᱢᱮᱫ ᱠᱟᱱ ᱛᱟᱸᱦᱮᱱᱟ ᱾ ᱰᱟᱹᱨ ᱱᱚᱝᱠᱟ ᱵᱚᱞᱮ ᱦᱚᱸᱥᱚᱜ ᱮᱱᱟ ᱟᱨ ᱰᱟᱹᱨ ᱥᱟᱶ ᱛᱮᱜᱤᱧ ᱧᱩᱨᱩᱭᱱᱟ ᱟᱨ ᱧᱩᱨᱩ ᱠᱟᱛᱮ ᱛᱮᱜ ᱤᱧᱟᱹᱜ ᱫᱮᱭᱟ ᱨᱮᱜᱮ ᱚᱱᱟ ᱰᱟᱹᱨ ᱦᱚᱸ ᱧᱩᱨᱩᱭ ᱮᱱᱟ, ᱢᱮᱱᱠᱷᱟᱱ ᱪᱟᱸᱫᱳᱣᱟᱜ ᱟᱥᱤᱥ ᱛᱮ ᱢᱟᱱᱮ ᱵᱟᱹᱧ ᱪᱮᱠᱟ ᱞᱮᱱᱟ ᱟᱨ ᱟᱨ ᱜᱷᱩᱨᱮ ᱫᱟᱨᱮ ᱩᱱ ᱠᱷᱚᱱ ᱤᱧ ᱵᱟᱹᱜᱤ ᱠᱟᱜᱼᱟ ᱫᱮᱡᱚᱜ ᱾ ᱢᱟᱱᱮ ᱠᱟᱹᱴᱤᱡ ᱥᱳᱢᱚᱭ ᱫᱚ ᱟᱹᱰᱤ ᱵᱟᱫᱢᱟᱥᱤ ᱤᱧ ᱛᱟᱦᱮᱸ ᱠᱟᱱᱟ ᱡᱟᱦᱟᱸᱴᱟᱜ ᱫᱟᱨᱮ ᱜᱤᱧ ᱪᱟᱞᱟᱜ ᱠᱟᱱ ᱛᱟᱦᱮᱸᱱᱟ ᱚᱱᱟᱴᱟᱜ ᱫᱟᱨᱮᱜᱤᱧ ᱫᱮᱡᱚᱜ ᱾ ᱢᱟᱱᱮ ᱫᱮᱡᱚᱜ ᱨᱮ ᱵᱚᱛᱚᱨ ᱵᱟ. ᱧ ᱟ. ᱭᱠᱟ. ᱣ
ᱪᱮᱜ ᱡᱟᱹᱥᱛᱤ ᱜᱮ ᱾
ᱵᱟ ᱵᱟ ᱩᱱ ᱨᱮᱫᱚ ᱵᱟᱹᱧ ᱵᱟᱡᱟᱣ ᱞᱮᱱᱟ ᱢᱮᱱᱠᱷᱟᱱ ᱢᱤᱫᱫᱟᱢ ᱚᱱᱟ ᱫᱟᱨᱮ ᱨᱮᱠᱚ ᱜᱟᱛᱮᱜ ᱛᱟᱸᱦᱮᱱ ᱡᱷᱟᱞᱚᱨ ᱡᱷᱟᱞᱚᱨ ᱥᱮ ᱪᱮᱫ ᱠᱚ ᱢᱮᱛᱟᱜ ᱠᱟᱱᱟ ᱟᱞᱮ ᱥᱮᱫ ᱫᱚ ᱟᱱᱟ ᱦᱟᱸᱜ ᱠᱚ ᱢᱮᱛᱟᱜᱼᱟ ᱦᱟᱸᱜ ᱚᱱᱟ ᱠᱩᱠᱩ ᱞᱮᱠᱟᱱᱟᱜ ᱥᱮ ᱚᱱᱟ ᱡᱚᱴᱮᱜ ᱜᱮᱢ ᱫᱟᱨᱮ ᱨᱮᱜᱮ ᱟᱠᱟ ᱟᱠᱟᱛᱮ ᱾ ᱦᱮᱸ ᱚᱛᱨᱮ ᱦᱮᱸ ᱟᱞᱚᱢ ᱯᱷᱮᱲ ᱦᱚᱪᱚᱭᱟ ᱾ ᱪᱚᱴ ᱨᱮᱜᱮ ᱟᱫᱚ ᱩᱱᱨᱮ ᱵᱟᱨᱮᱭᱟ ᱜᱤᱫᱽᱨᱟᱹ ᱱᱟᱦᱟᱜ ᱞᱤᱧ ᱜᱟᱛᱮᱜ ᱠᱟᱱᱟ ᱢᱤᱫᱴᱮᱱ ᱫᱤᱠᱩ ᱪᱷᱟᱹᱛᱤᱠ ᱢᱮᱱᱟᱭᱟ ᱾ ᱩᱱᱤ ᱫᱤᱠᱩ ᱠᱚᱲᱟ ᱟᱨ ᱤᱧ ᱦᱟᱸᱜ ᱱᱟᱦᱟᱜ ᱟᱫᱚ ᱦᱟᱹᱬᱩ ᱞᱮᱠᱟᱧ ᱫᱚᱱ ᱜᱚᱞ ᱠᱟᱫᱟ ᱢᱤᱫᱴᱮᱡ ᱰᱟᱹᱨ ᱠᱷᱚᱡ ᱱᱟᱣᱟᱴᱟᱜ ᱰᱟᱹᱨ ᱱᱟᱣᱟᱴᱟᱜ ᱰᱟᱹᱨ ᱠᱷᱚᱱ ᱱᱟᱣᱟᱴᱟᱜ ᱰᱟᱹᱨ ᱟᱫᱚ ᱢᱤᱫᱴᱮᱱ ᱛᱟᱸᱦᱮᱱᱟ ᱦᱟᱸᱜ ᱨᱚᱦᱚᱲ ᱜᱮ ᱛᱟᱦᱮᱸ ᱠᱟᱱᱟ ᱰᱟᱹᱨ ᱟᱫᱚ ᱚᱱᱟ ᱪᱮᱠᱟ ᱪᱚ ᱦᱟᱸᱜ ᱤᱧ ᱫᱚᱱ ᱥᱟᱵ ᱠᱟᱹᱫᱟᱹᱧ ᱟᱫᱚ ᱨᱟᱹᱯᱩᱫ ᱮᱱᱟ ᱥᱚᱸᱜᱮ ᱥᱚᱸᱜᱮ ᱮᱠᱫᱚᱢ ᱤᱧ ᱚᱛ ᱨᱤᱧ ᱧᱩᱨᱩᱭᱮᱱᱟ ᱾ ᱢᱟ ᱛᱤ ᱢᱟ ᱴᱷᱚᱡ ᱮᱱ ᱞᱮᱸᱜᱟ ᱛᱤ ᱢᱟ ᱨᱟᱹᱯᱩᱫ ᱮᱱ ᱛᱤᱧ ᱟᱫᱚ ᱩᱱ ᱠᱷᱚᱡ ᱜᱮ ᱵᱚᱞᱮ ᱚᱱᱟ ᱨᱟᱱ ᱵᱮᱥ ᱠᱟᱛᱮᱜ ᱟᱫᱚ ᱫᱟᱨᱮ ᱫᱚ ᱱᱤᱛ ᱦᱟᱹᱵᱤᱡ ᱛᱮ ᱱᱚᱜ ᱚᱭ ᱵᱟᱝᱞᱤᱧ ᱵᱟᱞᱟᱝ ᱫᱮᱡᱚᱜ ᱠᱟᱱᱟ ᱾
ᱜᱤᱫᱟᱹᱨ ᱚᱠᱛᱚ ᱛᱚ ᱛᱷᱚᱲᱟ ᱜᱟᱱ ᱵᱚᱫᱢᱟᱥ ᱜᱮᱠᱚ ᱛᱟᱸᱦᱮᱱ ᱠᱟᱱᱟ ᱦᱮᱸᱥᱮ ᱾ ᱱᱮᱛᱟᱨ ᱨᱮᱱ ᱜᱤᱫᱽᱨᱟ. ᱫᱚ ᱜᱚᱢᱠᱮ ᱡᱟᱹᱥᱛᱤ ᱜᱮ ᱟᱵᱚ ᱠᱚ ᱫᱚ ᱵᱚ ᱵᱩᱡᱽ ᱵᱟᱲᱟᱭᱮᱫ ᱛᱟᱸᱦᱮ ᱱᱟᱵᱚᱱ ᱟᱨ ᱱᱮᱛᱟᱨ ᱫᱚ ᱵᱟᱹᱲᱤᱡ ᱠᱚ ᱵᱟᱫᱢᱟᱥᱤᱭᱮᱫᱟ ᱾ ᱱᱮᱛᱟᱨ ᱫᱚ ᱛᱷᱚᱲᱟ ᱜᱟᱱ ᱰᱷᱮᱨ ᱜᱮᱠᱚ ᱵᱟᱫᱢᱟᱥᱤ ᱮᱫᱟ ᱱᱮᱛᱟᱨ ᱫᱚ ᱡᱟᱹᱥᱛᱤ ᱜᱚ ᱡᱚᱡᱚᱢᱟᱜ ᱠᱚ ᱧᱟᱢ ᱤᱫᱤᱭᱮᱫᱟ ᱥᱮ ᱚᱲᱟᱜ ᱠᱚᱨᱮ ᱦᱚᱸ ᱾
ᱦᱩᱸ ᱦᱩᱸ ᱦᱮᱸ
ᱟᱨ ᱜᱚᱝᱠᱮ ᱚᱱᱛᱮ ᱫᱚ ᱵᱟᱨᱩ ᱵᱤᱞᱤ ᱠᱚᱫᱚ ᱦᱮᱸᱱᱟᱜ ᱟᱥᱮ ᱵᱟᱝ ᱟᱯᱮᱥᱮᱱ?
ᱦᱮᱸ ᱢᱮᱱᱟᱜ ᱜᱮᱭᱟ ᱜᱚᱢᱠᱮ ᱾ ᱟ ᱜᱚᱝᱠᱮ ᱪᱮᱫ ᱠᱚ ᱢᱮᱱᱟ ᱱᱟᱥᱮᱭᱟᱜ ᱛᱷᱚᱲᱟ ᱜᱟᱱᱤᱧ ᱟ ᱠᱟᱴ ᱢᱤᱫᱴᱮᱱ ᱠᱚᱞ ᱦᱤᱡᱩᱜ ᱠᱟᱱᱟ ᱟᱫᱚ ᱢᱮᱱᱟᱜ ᱚᱱᱟᱧ ᱨᱤᱥᱤᱵᱷ ᱠᱟᱛᱮᱫ ᱛᱷᱚᱲᱟ ᱢᱤᱫᱴᱮᱱ ᱡᱟ ᱟᱣ ᱤᱢᱟᱨᱡᱮᱱᱥᱤ ᱜᱟᱞᱢᱟᱨᱟᱣ ᱜᱤ ᱛᱮᱦᱮᱸ ᱠᱟᱱᱟ ᱟᱫᱚ ᱠᱚᱞ ᱠᱟᱛᱮᱜ ᱱᱚᱣᱟ ᱠᱟᱴᱟᱣ ᱠᱮᱛᱮᱫ ᱫᱚᱵᱟᱨᱟ ᱛᱷᱚᱲᱟ ᱜᱷᱟᱹᱲᱤᱡ ᱵᱟᱫᱮᱢ ᱠᱚᱞ ᱛᱟᱞᱟᱝᱟ᱾
ᱟᱪᱪᱷᱟ ᱦᱟᱸᱜ ᱚᱱᱟ ᱤᱭᱟᱹ ᱨᱮᱜᱮ ᱦᱳᱣᱟᱴᱥᱟᱯ ᱨᱮ ᱦᱟᱸᱜ ᱚᱱᱟ ᱦᱟᱭ ᱟᱹᱧ ᱢᱮ ᱦᱟ ᱦᱮᱸᱥᱮ᱾ ᱴᱷᱤᱠ ᱴᱷᱤᱠ᱾